ᱦᱮᱞᱳ ᱾
ᱦᱮᱸ ᱦᱮᱸ ᱜᱚᱝᱠᱮ ᱨᱚᱲ ᱟᱸᱡᱚᱢᱚᱜ ᱠᱟᱱ ᱜᱮᱭᱟ ᱛᱚ ᱾
ᱦᱮᱸ ᱞᱤᱧ ᱟᱸᱡᱚᱢ ᱧᱟᱢᱮᱫ ᱛᱟᱹᱵᱤᱱᱟ ᱾ ᱢᱚᱡᱽ ᱛᱮᱜᱮᱞᱤᱧ ᱟᱸᱡᱚᱢ ᱧᱟᱢᱮᱫ ᱛᱟᱹᱵᱤᱱᱟ ᱾
ᱦᱩᱸ ᱟᱪᱪᱷᱟ
ᱟᱹᱞᱤᱧᱟᱜ ᱨᱳᱚᱲ ᱵᱮᱱ ᱟᱸᱡᱚᱢ ᱧᱟᱢ ᱫᱟ ᱾
ᱦᱮᱸ ᱢᱚᱸᱡᱽ ᱛᱮᱜᱮ ᱟᱸᱡᱚᱢᱚᱜ ᱠᱟᱱᱟ ᱾
ᱚ ᱾ ᱦᱳᱭ ᱦᱳᱭ ᱾
ᱟᱪᱪᱷᱟ ᱞᱟᱹᱭ ᱫᱟᱹᱞᱤᱧ ᱛᱮ ᱡᱮ ᱥᱟᱛᱟᱢ ᱵᱟᱨᱮ ᱛᱮ ᱞᱟᱝ ᱜᱟᱞᱢᱟᱨᱚᱨᱟᱣ ᱞᱮᱱ ᱜᱮ ᱛᱟᱦᱚᱞᱮ ᱾ ᱡᱟᱦᱟᱱᱟᱜ ᱜᱮ ᱦᱮᱫ ᱮ ᱪᱮᱫ ᱫᱤᱭᱮ ᱞᱟᱝ ᱜᱟᱞᱢᱟᱨᱟᱣᱼᱟ ᱢᱟ ᱟᱢᱼᱼ ᱟᱵᱮᱱ ᱡᱩᱫᱤ ᱵᱮᱱ ᱫᱤᱥᱟᱹᱭ ᱫᱟ ᱛᱟᱞᱷᱮ ᱞᱟᱹᱭ ᱵᱮᱱ ᱟᱨ ᱵᱟᱠᱷᱟᱡ ᱫᱚᱼᱼ
ᱦᱮᱸ ᱟᱹᱞᱤᱧ ᱫᱚ ᱱᱟᱜ ᱠᱷᱟᱱ ᱦᱮᱸ ᱩᱱᱟᱹᱜ ᱠᱤᱪᱷᱩ ᱠᱷᱟᱱ ᱡᱟᱹᱥᱛᱤ ᱥᱟᱛᱟᱢ ᱫᱚ ᱱᱟᱜ ᱠᱷᱟᱱ ᱵᱟᱹᱞᱤᱧ ᱵᱟᱲᱟᱭᱟ ᱛᱚ ᱩᱱᱟᱹᱜ ᱫᱚ ᱾
ᱟᱪᱪᱷᱟ ᱾ ᱴᱷᱤᱠ ᱜᱮᱭᱟ ᱛᱟᱦᱚᱞᱮ ᱱᱚᱝᱠᱟ ᱡᱟᱦᱟᱸ ᱦᱩᱭ ᱵᱟᱲᱟᱜᱼᱟ ᱚᱱᱟ ᱠᱚᱜᱮ ᱾ ᱦᱟᱸᱰᱤ ᱯᱟᱣᱨᱟᱹ
ᱦᱮᱸ ᱟᱹᱞᱤᱧ ᱞᱤᱧ ᱞᱟᱹᱭᱮᱫ ᱛᱟᱦᱮᱸᱫ ᱚᱱᱠᱟ ᱢᱟᱱᱮ ᱦᱩᱸ ᱵᱟᱦᱟ ᱥᱮ ᱥᱚᱦᱚᱨᱟᱭ ᱥᱮ ᱟᱨᱚ ᱟᱭᱢᱟ ᱢᱮᱱᱟᱜ ᱛᱟᱵᱚᱱᱟ ᱛᱚ ᱾
ᱦᱮᱸ ᱦᱮᱸ ᱾
ᱢᱟᱜ ᱢᱚᱬᱮ ᱠᱚ
ᱦᱮᱸ
ᱫᱟᱸᱥᱟᱭ ᱥᱮ ᱟᱨᱚ ᱠᱟᱨᱟᱢ ᱚᱱᱟ ᱠᱚ ᱫᱤᱠ ᱫᱤᱠ ᱫᱤᱭᱮ ᱜᱟᱞᱢᱟᱨᱟᱣ ᱞᱮᱠᱷᱟᱱ ᱪᱮᱫᱼᱠᱟ ᱦᱩᱭ ᱠᱚᱜᱼᱟ ᱾
ᱦᱮᱸ ᱜᱟᱱᱚᱜ ᱜᱮᱭᱟ ᱾
ᱟᱪᱪᱷᱟ ᱟᱪᱪᱷᱟ ᱾ ᱛᱟᱦᱚᱞᱮ ᱜᱚᱝᱠᱮ ᱟᱹᱵᱤᱱ ᱥᱮᱫ ᱫᱚ ᱦᱮᱸ ᱚᱱᱠᱟ ᱢᱟᱱᱮ ᱟᱵᱚ ᱥᱟᱱᱛᱟᱲᱟᱜ ᱯᱚᱨᱚᱵᱽ ᱠᱚ ᱢᱟᱱᱮ ᱪᱮᱫ ᱯᱚᱨᱚᱵᱽ ᱠᱚ ᱢᱟᱱᱮ ᱢᱟᱱᱮ ᱡᱟᱹᱥᱛᱤ ᱧᱚᱜ ᱦᱩᱭᱩᱜᱼᱟ ᱟᱨᱠᱤ ᱟᱹᱵᱤᱱ ᱥᱮᱫ ᱫᱚ?
ᱚᱱᱠᱟ ᱟᱵᱚᱣᱟᱜ ᱟᱵᱚ ᱥᱟᱱᱛᱟᱲ ᱤᱭᱟᱹ ᱥᱛᱟᱲᱟᱜ ᱟᱨ ᱱᱚᱝᱠᱟ ᱱᱚᱣᱟ ᱵᱟᱦᱟ ᱥᱚᱦᱨᱟᱭ ᱠᱚ
ᱦᱳᱭ ᱦᱳᱭ ᱾
ᱦᱮᱸ ᱱᱚᱣᱟ ᱵᱟᱦᱟ ᱥᱚᱦᱚᱨᱟᱭ ᱠᱚᱢᱟ ᱡᱚᱛᱚ ᱜᱮ ᱢᱟᱱᱟᱣ ᱦᱩᱭᱩᱜ ᱜᱮᱭᱟ ᱟᱞᱮ ᱥᱮᱫ ᱫᱚ ᱾ ᱟᱫᱚ ᱟᱵᱚᱣᱟᱜ ᱯᱚᱨᱚᱵ ᱢᱟ ᱱᱚᱝᱠᱟ ᱞᱟᱹᱭ ᱞᱮᱠᱟ ᱛᱮᱫᱚ ᱢᱟᱨᱟᱝ ᱯᱚᱨᱚᱵᱽ ᱫᱚ ᱥᱚᱦᱨᱟᱭ ᱜᱮ ᱦᱟᱸᱜ ᱾ ᱥᱚᱦᱨᱟᱭ ᱟᱨ ᱵᱟᱦᱟ ᱜᱮ ᱟᱫᱚ ᱥᱚᱦᱨᱟᱭ ᱜᱮ ᱟᱞᱮ ᱫᱚ ᱥᱚᱦᱨᱟᱭ ᱫᱚ ᱞᱮ ᱥᱚᱦᱟᱭᱚᱜ ᱱᱚᱣᱟ ᱯᱩᱥ ᱵᱚᱸᱜᱟ ᱱᱚᱣᱟ ᱨᱮᱭᱟᱲ ᱫᱤᱱ ᱥᱟᱠᱨᱟᱛ ᱥᱟᱶᱛᱮ ᱟᱨ ᱟᱯᱮ ᱫᱚ ᱚᱠᱟ ᱥᱮᱨᱢᱟ ᱚᱠᱟ ᱪᱟᱸᱫᱳ ᱯᱮ ᱥᱚᱦᱨᱟᱭᱚᱜ ᱜᱮᱭᱟ ᱟᱯᱮ ᱚᱱᱛᱮ?
ᱟᱹᱞᱤᱧ ᱥᱮᱫ ᱫᱚ ᱠᱷᱟᱱ ᱧᱮᱞ ᱞᱮᱠᱷᱟᱱ ᱫᱚ ᱟᱵᱚ ᱡᱟᱦᱟᱸ ᱦᱚᱲ ᱫᱚᱵᱚᱱ ᱢᱮᱛᱟᱜ ᱠᱟᱱᱟ ᱥᱚᱦᱨᱟᱭ ᱵᱚᱸᱜᱟ ᱾
ᱦᱮᱸ ᱦᱮᱸ ᱾
ᱟᱞᱤᱧ ᱫᱚ ᱱᱟᱜ ᱠᱷᱟᱱ ᱚᱱᱟ ᱥᱚᱦᱨᱟᱭ ᱵᱚᱸᱜᱟ ᱨᱮ ᱜᱮ ᱞᱮ ᱥᱚᱨᱦᱟᱭᱚᱜ ᱜᱮᱭᱟ ᱾
ᱚ ᱾
ᱡᱟᱦᱟᱸ ᱫᱚ ᱚᱱᱮ ᱦᱩᱲᱩ ᱠᱚᱵᱚᱱ ᱤᱨ ᱥᱟᱢᱴᱟᱣ ᱥᱮ ᱵᱚᱱ ᱨᱟᱠᱟᱵ ᱪᱟᱵᱟᱭᱟ ᱾
ᱦᱮᱸ ᱦᱮᱸ᱾
ᱩᱱ ᱥᱚᱢᱚᱭ ᱫᱚ ᱟᱞᱮ ᱫᱚᱞᱮ ᱥᱚᱨᱦᱟᱭᱚᱜ ᱜᱮᱭᱟ ᱾
ᱚ ᱟᱪᱪᱷᱟ ᱾ ᱟᱞᱮ ᱫᱚ ᱥᱮᱫᱟᱭ ᱠᱷᱚᱱ ᱜᱮ ᱱᱚᱝᱠᱟ ᱯᱩᱥ ᱵᱚᱸᱜᱟ ᱦᱟᱸᱜ ᱠᱚ ᱥᱚᱦᱚᱨᱟᱭ ᱟᱹᱜᱩᱜ ᱠᱟᱱᱟ ᱟᱫᱚ ᱟᱞᱮ ᱦᱚᱸ ᱩᱱ ᱡᱚᱠᱷᱟ ᱛᱮᱫᱚ ᱠᱟᱹᱢᱤ ᱠᱚᱫᱚ ᱥᱟᱹᱛᱚᱜ ᱜᱮᱭᱟ ᱡᱟᱦᱟᱸ ᱦᱩᱲᱩ ᱦᱩᱲᱩ ᱨᱟᱠᱟᱵ ᱠᱟᱛᱮ ᱦᱩᱲᱩ ᱫᱟᱞ ᱟᱫᱚ ᱩᱱᱠᱷᱟᱡ ᱜᱮ ᱱᱚᱝᱠᱟ ᱠᱚ ᱠᱚᱨᱟᱣ ᱟᱹᱜᱩ ᱠᱟᱜ ᱛᱮ ᱟᱫᱚ ᱚᱱᱟ ᱯᱩᱥ ᱵᱚᱸᱜᱟ ᱨᱮ ᱜᱮ ᱟᱞᱮ ᱦᱚᱸᱞᱮ ᱫᱤᱱ ᱠᱮᱫ ᱜᱮ ᱥᱟᱶᱛᱮ ᱩᱱ ᱡᱚᱠᱷᱮᱡ ᱜᱮ ᱱᱚᱣᱟ ᱡᱟᱦᱟᱸ ᱢᱚᱬᱮ ᱫᱤᱱ ᱢᱚᱬᱮ ᱫᱤᱱ ᱜᱮ ᱟᱞᱮ ᱥᱮᱫ ᱫᱚ ᱥᱚᱨᱦᱟᱭ ᱦᱳᱭᱳᱜ ᱜᱮᱭᱟ ᱟᱯᱮ ᱥᱮᱫ ᱫᱚ ᱚᱱᱠᱟ ᱛᱤᱱᱟᱹᱜ ᱫᱤᱱ ᱠᱚ ᱛᱤᱱᱟᱹᱜ ᱫᱤᱱ ᱠᱚ ᱢᱟᱱᱟᱣ ᱜᱮᱭᱟ
ᱦᱮᱸ ᱟᱞᱮ ᱥᱮᱫ ᱫᱚ ᱧᱮᱞ ᱞᱮᱠᱷᱟᱱ ᱚᱱᱠᱟ ᱥᱚᱨᱦᱟᱭ ᱫᱚ ᱯᱟᱹᱦᱤᱞ ᱦᱟᱯᱲᱟᱢ ᱠᱚ ᱠᱟᱛᱷᱟ ᱠᱚ ᱞᱟᱹᱭ ᱟᱹᱜᱩ ᱟᱠᱟᱫ ᱞᱮᱠᱟ ᱢᱚᱬᱮ ᱥᱤᱧ ᱥᱮ ᱢᱚᱬᱮ ᱧᱤᱫᱟᱹ
ᱦᱮᱸ
ᱦᱟᱹᱞᱤ ᱥᱮᱫ ᱫᱚ ᱱᱟᱜ ᱠᱷᱟᱱ ᱢᱚᱬᱮ ᱥᱤᱧ ᱥᱮ ᱢᱚᱬᱮ ᱧᱤᱫᱟᱹ ᱫᱚ ᱵᱟᱠᱚ ᱢᱟᱱᱟᱣ ᱜᱮᱭᱟ
ᱚ ᱛᱟᱦᱚᱞᱮ ᱛᱤᱱᱟᱹᱜ ᱫᱤᱱ ᱯᱮ ᱢᱟᱱᱟᱣ ᱜᱮᱭᱟ
ᱟᱹᱞᱤᱧ ᱥᱮᱫ ᱫᱚ ᱠᱷᱟᱱ ᱡᱟᱦᱟᱸ ᱫᱚ ᱯᱮ ᱢᱟᱦᱟ ᱯᱮ ᱢᱟᱦᱟ ᱞᱮ ᱢᱟᱱᱟᱣ ᱜᱮᱭᱟ
ᱚᱸ
ᱡᱟᱦᱟᱸ ᱫᱚ ᱚᱱᱮ ᱵᱟᱦᱟ ᱨᱮᱵᱚᱱ ᱢᱮᱛᱟᱜ ᱠᱟᱱᱟ ᱡᱮᱢᱚᱱ ᱥᱟᱹᱨᱫᱤ ᱢᱟᱦᱟ ᱤᱭᱟᱹ ᱩᱢ ᱩᱢ ᱢᱟᱦᱟ ᱥᱟᱹᱨᱫᱤ ᱢᱟᱦᱟ ᱡᱟᱞᱮ ᱢᱟᱦᱟ ᱦᱳᱭ ᱚᱱᱠᱟ ᱜᱮ ᱚᱱᱟ ᱥᱚᱨᱦᱟᱭ ᱦᱚᱸᱞᱮ ᱢᱟᱱᱟᱣ ᱜᱮᱭᱟ
ᱦᱮᱸ ᱟᱞᱮ ᱫᱚ ᱢᱚᱬᱮ ᱢᱟᱦᱟ ᱜᱮ ᱞᱮ ᱢᱟᱱᱟᱣᱟ ᱩᱢ ᱢᱟᱦᱟ ᱛᱟᱨᱯᱚᱨ ᱵᱚᱸᱜᱟᱱ ᱢᱟᱦᱟ ᱛᱟᱨᱯᱚᱨ ᱥᱟᱹᱨᱫᱤ ᱡᱟᱞᱮ ᱟᱨ ᱢᱩᱪᱟᱹᱫ ᱦᱤᱞᱳ ᱫᱚ ᱚᱱᱟ ᱜᱟᱫᱚᱭ ᱞᱮ ᱞᱟᱹᱭᱟ ᱟᱞ ᱥᱮᱫ ᱫᱚ ᱥᱮᱫᱤᱱ ᱛᱚ ᱢᱩᱪᱟᱹᱫ ᱫᱤᱱ ᱦᱤᱞᱳᱜ ᱫᱚ ᱢᱟᱱᱮ ᱟᱛᱳ ᱨᱮ ᱡᱟᱦᱟᱸ ᱛᱤᱱᱟᱹᱜ ᱚᱲᱟᱜ ᱢᱮᱱᱟᱜ ᱟᱠᱟᱫᱟ
ᱦᱮᱸ
ᱠᱚᱲᱟ ᱦᱚᱯᱚᱱ ᱠᱩᱲᱤ ᱦᱚᱯᱚᱱ ᱚᱱᱠᱟ ᱜᱮ ᱵᱟᱨ ᱫᱚᱞ ᱟᱞᱮ ᱟᱹᱛᱩ ᱫᱚ ᱛᱷᱚᱲᱟ ᱨᱟᱥᱮ ᱧᱚᱜ ᱜᱮᱭᱟ ᱚᱱᱠᱟ ᱟᱥᱤ ᱠᱷᱚᱡ ᱦᱚᱸ ᱵᱟᱹᱲᱛᱤ ᱢᱮᱱᱟᱜ ᱟᱠᱟᱫᱟ ᱛᱟᱦᱞᱮ ᱠᱷᱟᱱ ᱫᱚ ᱵᱟᱨ ᱫᱚᱞ ᱚᱱᱠᱟ ᱦᱟᱹᱴᱤᱧ ᱮᱱ ᱜᱮᱞᱮ ᱟᱨ ᱱᱚᱣᱟ ᱥᱟᱜ ᱯᱟᱦᱴᱟ ᱠᱚ ᱠᱤᱪᱷᱩ ᱠᱚᱲᱟ ᱠᱩᱲᱤ ᱠᱚ ᱮᱱᱮᱡᱼᱟ ᱟᱨ ᱦᱟᱱᱟ ᱥᱟᱜ ᱵᱟᱥ ᱚᱲᱟᱜ ᱚᱲᱟᱜ ᱠᱚ ᱮᱱᱮᱡ ᱪᱟᱞᱟᱜᱼᱟ ᱟᱨ ᱦᱮᱸ ᱦᱩᱲᱩ ᱠᱩ ᱪᱟᱣᱞᱮ ᱠᱚ ᱯᱤᱴᱷᱟᱹ ᱠᱚ ᱚᱱᱟ ᱠᱚ-ᱠᱚ ᱮᱢᱚᱜᱼᱟ ᱟᱫᱚ ᱚᱱᱟ ᱠᱚ ᱦᱟᱹᱴᱤᱧ ᱠᱟᱛᱮ ᱢᱩᱪᱟᱹᱫ ᱨᱮᱭᱟᱜ ᱫᱚ ᱡᱚᱢ ᱠᱮᱜ ᱜᱮᱞᱮ ᱟᱯᱮ ᱥᱮᱫ ᱫᱚ ᱱᱚᱝᱠᱟ ᱚᱱᱠᱟ ᱢᱩᱪᱟᱹᱫ ᱫᱤᱱ ᱦᱤᱞᱳᱜ ᱥᱮ ᱡᱟᱦᱟᱸ ᱡᱟᱞᱮ ᱦᱤᱞᱳᱜ ᱚᱱᱠᱟ ᱵᱟᱠᱚ ᱠᱚᱨᱟᱣ ᱜᱮᱭᱟ
ᱵᱟ ᱵᱟᱝ ᱟᱹᱞᱤᱧ ᱥᱮᱫ ᱫᱚ ᱜᱚᱝᱠᱮ ᱱᱟᱜ ᱠᱷᱟᱱ ᱱᱚᱝᱠᱟ ᱧᱮᱞ ᱞᱮᱠᱷᱟᱱ ᱫᱚ ᱚᱱᱠᱟ ᱫᱚ ᱵᱟᱠᱚ ᱠᱚᱨᱟᱣ ᱜᱮᱭᱟ
ᱟᱪᱪᱷᱟ
ᱟᱞᱤ ᱥᱮᱫ ᱫᱚ ᱡᱟᱦᱟᱸ ᱫᱚ ᱩᱢ ᱢᱟᱦᱟ ᱠᱚ ᱢᱮᱛᱟᱜ ᱠᱟᱱᱟ
ᱦᱮᱸ ᱦᱮᱸ
ᱩᱱ ᱦᱤᱞᱳᱜ ᱜᱮᱠᱚ ᱯᱤᱴᱷᱟᱹ ᱭᱟ ᱟᱨ ᱩᱱ ᱦᱤᱞᱳᱜ ᱜᱮ ᱱᱟᱜ ᱠᱷᱟᱱ ᱰᱟᱹᱝᱨᱤ ᱡᱟᱜᱟᱣ ᱠᱚ ᱪᱟᱞᱟᱜᱼᱟ ᱥᱮ ᱧᱤᱫᱟᱹ
ᱦᱮᱸ
ᱟᱫᱚ ᱩᱱ ᱜᱮᱠᱚ ᱮᱢᱚᱜ ᱜᱮᱭᱟ ᱚᱱᱠᱟ ᱚᱲᱟᱜ ᱚᱲᱟᱜ ᱪᱟᱞᱟᱜ ᱦᱳᱭᱳᱜ ᱜᱮᱭᱟ ᱚᱱᱠᱟ ᱠᱚ ᱮᱢᱚᱜᱼᱟ ᱚᱱᱟᱜᱮ ᱦᱟᱹᱴᱤᱧ ᱵᱟᱲᱟ ᱠᱟᱛᱮᱫ ᱡᱚᱢ ᱵᱟᱲᱟᱭ ᱦᱩᱭᱩᱜᱼᱟ
ᱚᱸ
ᱟᱨ ᱛᱟᱦᱚᱞᱮ ᱟᱵᱮᱱ ᱥᱮᱫ ᱫᱚ ᱚᱱᱠᱟ ᱰᱟᱹᱝᱨᱤ ᱠᱚ-ᱠᱚ ᱡᱟᱜᱟᱣ ᱵᱟᱲᱟ ᱠᱚᱣᱟ ᱥᱮ ᱠᱷᱩᱱᱴᱟᱹ ᱚᱱᱟ ᱠᱚ ᱦᱩᱭ ᱵᱟᱲᱟᱜ ᱟᱥᱮ ᱵᱟᱝ
ᱦᱮᱸ ᱜᱟᱹᱭ ᱡᱟᱜᱟᱣ ᱰᱟᱝᱨᱤ ᱡᱟᱜᱟᱣ ᱱᱚᱣᱟ ᱫᱚ ᱦᱩᱭᱩᱜ ᱜᱮᱭᱟ ᱟᱨ ᱠᱷᱟᱞᱤ ᱱᱚᱣᱟ ᱠᱷᱩᱱᱴᱟᱹᱣ ᱛᱮᱫ ᱫᱚ ᱵᱟᱝ ᱦᱩᱭᱩᱜ ᱠᱟᱱᱟ ᱱᱚᱣᱟ ᱫᱚ ᱦᱟᱸᱜ ᱠᱷᱟᱹᱞᱤ ᱧᱩᱛᱩᱢ ᱛᱮᱫ ᱜᱮ ᱠᱷᱩᱱᱴᱟᱹ ᱢᱟᱦᱟ ᱠᱷᱩᱱᱴᱟᱹ ᱢᱟᱦᱟ ᱦᱤᱞᱳᱜ ᱫᱚ ᱟᱞᱮ ᱫᱚ ᱤᱭᱟᱹ ᱦᱳᱭᱳᱜᱼᱟ ᱚᱱᱮ ᱰᱟᱱᱴᱟ ᱟᱞᱮ ᱠᱚᱲᱟ ᱦᱚᱯᱚᱱ ᱠᱚ ᱛᱟᱞᱟ ᱠᱳᱞᱦᱤ ᱨᱮ ᱟᱯᱮᱥᱮᱫ ᱚᱱᱠᱟ ᱰᱟᱱᱴᱟ ᱠᱚ ᱮᱱᱮᱡ ᱜᱮᱭᱟ
ᱟᱹᱞᱤᱧ ᱢᱟ ᱱᱟᱜ ᱠᱷᱟᱱ ᱰᱟᱱᱴᱟ ᱰᱟᱱᱴᱟ ᱵᱤᱱ ᱞᱟᱹ ᱚᱱᱟ ᱢᱟ ᱵᱟᱹᱞᱤᱧ ᱵᱩᱡᱷᱟᱹᱣ ᱫᱟᱲᱮᱭᱟᱜ ᱠᱟᱱ
ᱚᱱᱟ ᱫᱚ ᱚᱱᱟ ᱨᱤᱡᱟᱹ ᱞᱮᱠᱟ ᱠᱚ ᱮᱱᱮᱡᱼᱟ
ᱨᱤᱡᱷᱟᱹᱣ ᱢᱟᱱᱮ ᱡᱟᱦᱟᱸ ᱫᱚ
ᱠᱟᱨᱟᱢ ᱨᱮ ᱵᱟᱠᱚ ᱮᱱᱮᱡ ᱜᱮᱭᱟ ᱦᱟᱸᱜ ᱤᱭᱟᱹ ᱥᱮ ᱟᱯᱮ ᱥᱮᱫ ᱠᱟᱨᱟᱢ ᱦᱚᱸ ᱵᱟᱝ ᱦᱩᱭᱩᱜ ᱜᱮᱭᱟ ᱥᱮ ᱵᱟᱝ ᱠᱟᱨᱟᱢ
ᱵᱟᱝ ᱵᱟᱝ ᱟᱹᱞᱤᱧ ᱥᱮᱫ ᱫᱚ ᱱᱟᱜ ᱠᱷᱟᱱ ᱚᱱᱟ ᱠᱟᱨᱟᱢ ᱫᱚ ᱱᱟᱜ ᱠᱷᱟᱱ ᱵᱟᱝ ᱦᱩᱭᱩᱜᱼᱟ
ᱚ
ᱚᱱᱮ ᱫᱟᱥᱟᱭ ᱫᱚ ᱵᱚᱨᱚᱱ ᱦᱩᱭᱩᱜᱼᱟ ᱠᱟᱨᱟᱢ ᱫᱚ ᱵᱟᱝ ᱦᱩᱭᱩᱜᱼᱟ
ᱟᱪᱪᱷᱟ ᱦᱮᱸ ᱟᱫᱚ ᱟᱵᱩᱣᱟᱜ ᱤᱭᱟᱹ ᱠᱚᱦᱚᱸ ᱛᱚ ᱟᱹᱰᱤ ᱟᱭᱢᱟ ᱟᱨ ᱫᱤᱥᱚᱢ ᱢᱮᱱᱟᱜ ᱟᱠᱟᱫ ᱛᱟᱵᱚᱱᱟ ᱚᱱᱟ ᱞᱮᱠᱟᱛᱮ ᱟᱭᱢᱟ ᱡᱟᱭᱜᱟ ᱨᱮᱜᱮ ᱡᱟᱵ ᱨᱚᱲ ᱦᱚᱸ ᱥᱟᱶᱛᱮ ᱟᱵᱚᱣᱟᱜ ᱟᱹᱨᱤᱪᱟᱹᱞᱤ ᱥᱟᱱᱟᱢᱟᱜ ᱜᱮ ᱵᱷᱮᱜᱟᱨ ᱵᱷᱮᱜᱟᱨ ᱧᱚᱜ ᱜᱮᱭᱟ
ᱵᱷᱮᱜᱟᱨ ᱜᱮᱭᱟ ᱦᱳᱭ ᱟᱭᱢᱟ ᱴᱚᱴᱷᱟ. ᱨᱮ ᱟᱭᱢᱟ ᱞᱮᱠᱟᱱ ᱦᱳᱭ ᱦᱳᱭ ᱦᱳᱭ ᱞᱟ. ᱭ ᱵᱤᱱ
ᱦᱮᱸ ᱟᱯᱮ ᱫᱚ ᱡᱮᱢᱚᱱ ᱚᱱᱛᱮ ᱥᱚᱨᱦᱟᱭ ᱵᱚᱸᱜᱟ ᱯᱮ ᱥᱚᱨᱦᱟᱭ ᱚᱜ ᱠᱟᱱᱟ ᱟᱞᱮ ᱫᱚ ᱯᱩᱥ ᱵᱚᱸᱜᱟ ᱟᱫᱚ ᱱᱚᱣᱟ ᱫᱚ ᱟᱵᱮᱱ ᱪᱮᱫ ᱞᱮᱠᱟᱵᱮᱱ ᱢᱚᱱᱮᱭᱟ ᱡᱮ ᱮᱻ ᱟᱵᱚ ᱡᱟᱦᱟᱸ ᱛᱤᱱᱟᱹᱜ ᱥᱟᱱᱛᱟᱲ ᱢᱮᱱᱟᱜ ᱵᱚᱱᱟ ᱚ ᱱᱚᱣᱟ ᱥᱚᱦᱨᱟᱭ ᱵᱚᱸᱜᱟ ᱜᱮ ᱵᱚᱱ ᱥᱚᱨᱦᱟᱭ ᱞᱮᱱᱠᱷᱟᱱ ᱵᱷᱟᱜᱤᱜᱼᱟ ᱥᱮ ᱯᱩᱥ ᱵᱚᱸᱜᱟ ᱢᱟᱱᱮ ᱢᱤᱫᱴᱮᱡ ᱪᱟᱸᱫᱳ ᱨᱮᱜᱮ ᱵᱚᱱ ᱥᱚᱨᱦᱟᱭ ᱞᱮᱱᱠᱷᱟᱡ ᱪᱮᱫ ᱞᱮᱠᱟ ᱛᱤᱱᱟᱹᱜ ᱱᱟᱯᱟᱭ ᱟᱵᱮᱱ ᱪᱮᱫ ᱞᱮᱠᱟ ᱵᱮᱱ ᱢᱚᱱᱮ ᱮᱫᱟ
ᱟᱹᱞᱤᱧ ᱛᱚ ᱱᱤᱭᱟᱹ ᱜᱮᱞᱤᱧ ᱢᱚᱱᱮᱭᱟ ᱟᱹᱞᱤᱧ ᱫᱚ ᱡᱟᱦᱟᱸ ᱫᱚ ᱱᱚᱜᱼᱚᱭ ᱥᱚᱨᱦᱟᱭ ᱵᱚᱸᱜᱟ ᱥᱮ ᱥᱚᱨᱦᱟᱭ ᱵᱚᱸᱜᱟ ᱥᱚᱨᱦᱟᱭ ᱢᱟᱱᱟᱣ ᱦᱩᱭᱩᱜ ᱠᱟᱱᱟ
ᱦᱮᱸ
ᱟᱨ ᱱᱚᱝᱠᱟ ᱟᱭᱢᱟ ᱜᱮ ᱢᱟᱱᱮ ᱡᱚᱛᱚ ᱟᱨᱠᱤ ᱜᱳᱴᱟ ᱫᱤᱥᱚᱢ ᱜᱮ ᱱᱚᱝᱠᱟ ᱡᱩᱫᱤ ᱢᱤᱫ ᱥᱟᱶ ᱛᱮᱵᱚᱱ ᱥᱚᱨᱦᱟᱭ ᱠᱚᱜᱼᱟ
ᱦᱮᱸ
ᱟᱹᱰᱤ ᱟᱭᱢᱟ ᱜᱮ ᱱᱟᱯᱟᱭ ᱠᱚᱜᱼᱟ
ᱦᱮ ᱟᱞᱤᱧ ᱦᱚᱸ ᱱᱚᱣᱟ ᱜᱮᱞᱤᱧ ᱢᱚᱱᱮᱭᱟ ᱢᱤᱫ ᱪᱟᱸᱫᱳ ᱢᱤᱫᱴᱮᱡ ᱪᱟᱸᱫᱳ ᱨᱮᱜᱮᱵᱚᱱ ᱥᱚᱨᱦᱟᱭ ᱞᱮᱱ ᱱᱟᱯᱟᱭᱚᱜᱼᱟ ᱥᱮ ᱥᱚᱨᱠᱟᱨ ᱠᱷᱚᱱ ᱦᱚᱸ ᱟᱵᱚ ᱚᱱᱟ ᱤᱭᱟᱹᱛᱮ ᱪᱷᱩᱴᱤ ᱥᱮ ᱱᱚᱝᱠᱟᱱᱟᱜ ᱤᱭᱟᱹ ᱦᱚᱸ ᱢᱤᱫᱴᱮᱡ ᱠᱮᱞᱮᱱᱰᱟᱨ ᱨᱮ ᱪᱷᱩᱴᱤ ᱠᱚ ᱯᱩᱨᱟᱹ ᱠᱚ ᱴᱷᱤᱠ ᱠᱟᱜ ᱜᱮᱭᱟ ᱡᱮ ᱟᱫᱚ ᱥᱟᱱᱛᱟᱲ ᱠᱚᱣᱟᱜ ᱢᱟᱨᱟᱝ ᱯᱚᱨᱚᱵ ᱠᱟᱱ ᱛᱟᱠᱚᱣᱟ ᱛᱟᱦᱞᱮ ᱚᱯᱷᱤᱥ ᱠᱚᱨᱮ ᱥᱮ ᱡᱟᱦᱟᱸ ᱠᱚᱨᱮ ᱢᱤᱫᱴᱮᱡ ᱪᱷᱩᱴᱤ ᱠᱚ ᱱᱤᱱᱟᱹᱜ ᱫᱤᱱ ᱪᱷᱩᱴᱤ ᱠᱚ ᱮᱢ ᱜᱚᱜᱼᱟ ᱚᱱᱟ ᱦᱚᱸ ᱴᱷᱤᱠ ᱜᱮᱭᱟ ᱟᱫᱚ
ᱦᱮᱸ
ᱱᱮᱛᱟᱨ ᱫᱚ ᱟᱢ ᱥᱮᱫᱟᱭ ᱠᱚ ᱚᱱᱠᱟ ᱠᱚ ᱢᱟᱱᱟᱣ ᱟᱹᱜᱩ ᱟᱠᱟᱫᱟ ᱟᱫᱚ
ᱦᱳᱭ ᱦᱳᱭ ᱱᱤᱛᱚᱜ ᱫᱚ ᱟᱫᱚ ᱪᱮᱫ
ᱛᱮ ᱱᱤᱛᱚᱜ ᱫᱚ ᱥᱩᱵᱤᱫᱟ ᱞᱮᱠᱟ ᱛᱮᱠᱚ ᱧᱮᱞ ᱮᱫᱟ ᱠᱟᱹᱢᱤ ᱠᱚ ᱡᱚᱛᱚ ᱯᱩᱨᱟᱹᱜ ᱠᱟᱱᱟ ᱛᱟᱦᱚᱞᱮ ᱦᱮ ᱟᱫᱚ ᱯᱩᱥ ᱵᱚᱸᱜᱟ ᱜᱮ ᱢᱚᱸᱡᱽ ᱮᱠᱟᱞᱛᱮ ᱥᱟᱠᱨᱟᱛ ᱥᱟᱶᱛᱮ
ᱟᱪᱪᱷᱟ ᱟᱪᱪᱷᱟ ᱟᱫᱚ ᱱᱟᱜ ᱠᱷᱟᱱ ᱜᱚᱝᱠᱮ ᱞᱤᱧ ᱞᱟᱹᱭ ᱫᱟ
ᱦᱳᱭ
ᱟᱹᱵᱤᱱ ᱥᱮᱱ ᱢᱟ ᱥᱟᱠᱨᱟᱛ ᱟᱨ ᱥᱚᱨᱦᱟᱭ ᱢᱟ ᱢᱤᱫ ᱥᱟᱶᱛᱮ ᱦᱩᱭᱩᱜ ᱟᱫᱚ ᱱᱟᱜ ᱠᱷᱟᱱ ᱟᱹᱵᱤᱱ ᱥᱮᱫ ᱫᱚ ᱚᱱᱠᱟ ᱥᱟᱠᱨᱟᱛ ᱞᱟᱦᱟ ᱦᱩᱭᱩᱜᱼᱟ ᱥᱮ ᱥᱚᱨᱦᱟᱭ ᱞᱟᱦᱟ?
ᱵᱟ ᱟᱞᱮ ᱫᱚ ᱥᱚᱨᱦᱟᱭ ᱞᱟᱦᱟ ᱜᱮᱭᱟ ᱥᱚᱨᱦᱟᱭ ᱢᱩᱪᱟᱹᱫ ᱥᱟᱶ ᱥᱟᱶ ᱛᱮᱜᱮ ᱥᱟᱠᱨᱟᱛ ᱦᱟᱸᱜ ᱟᱫᱚ ᱟᱞᱮ ᱫᱚ ᱢᱮᱥᱟᱭ ᱱᱟᱞᱮ ᱦᱮᱸ
ᱚ ᱥᱚᱨᱦᱟᱭ ᱥᱟᱠᱨᱟᱛ ᱢᱮᱥᱟᱢᱮᱥᱤ ᱟᱨᱠᱤ
ᱦᱮᱸ ᱢᱤᱫ ᱫᱷᱟᱣ ᱛᱮᱜᱮ ᱡᱚᱯᱚᱜ ᱡᱚᱯᱚᱜ ᱜᱮ
ᱚ ᱟᱹᱞᱤᱧ ᱢᱟ ᱟᱸᱡᱚᱢ ᱫᱚᱞᱤᱧ ᱟᱸᱡᱚᱢ ᱵᱟᱲᱟ ᱠᱟᱫᱟ ᱚᱱᱠᱟ ᱢᱟᱱᱮ ᱥᱟᱠᱨᱟᱛ ᱥᱚᱢᱚᱭ ᱜᱮ ᱠᱤᱪᱷᱩᱼ ᱠᱤᱪᱷᱩ ᱴᱚᱴᱷᱟ ᱫᱚᱠᱚ ᱥᱚᱨᱦᱟᱭ ᱚᱜ ᱜᱮᱭᱟ ᱟᱫᱚ ᱱᱟᱜ ᱠᱷᱟᱱ ᱧᱮᱞ ᱠᱚᱫᱚ ᱚᱱᱠᱟ ᱵᱟᱝ ᱧᱮᱞ ᱵᱟᱲᱟ ᱦᱩᱭ ᱠᱟᱱᱟ ᱟᱸᱡᱚᱢ ᱫᱚ ᱟᱸᱡᱚᱢ ᱵᱟᱲᱟ ᱟᱠᱟᱫ ᱛᱟᱦᱮᱜ ᱜᱮ
ᱦᱮᱸ ᱦᱮᱸ
ᱟᱫᱚ ᱱᱤᱛᱚᱜ ᱟᱨ ᱟᱹᱵᱤᱱ ᱴᱷᱮᱱ ᱞᱤᱧ ᱟᱸᱡᱚᱢ ᱠᱮᱫᱟ ᱠᱟᱹᱴᱤᱡ ᱢᱚᱱ ᱢᱚᱡᱽ ᱫᱚᱞᱤᱧ ᱵᱩᱡᱽ ᱠᱮᱫ ᱜᱮᱭᱟ ᱟᱹᱵᱤᱱ ᱵᱟᱹᱞᱤᱧ ᱵᱟᱲᱟᱭ ᱠᱟᱱ ᱛᱟᱦᱮᱸᱫ ᱛᱚ ᱥᱚᱴᱷᱤᱠ ᱫᱚ ᱾
ᱦᱮᱸ ᱦᱮᱸ ᱾
ᱟᱨ ᱾ ᱛᱟᱦᱚᱞᱮ ᱚᱱᱠᱟ ᱥᱚᱨᱦᱟᱭ ᱠᱚᱨᱮ ᱯᱤᱴᱷᱟᱹ ᱠᱚ ᱦᱩᱭ ᱵᱟᱲᱟᱜ ᱜᱮᱭᱟ ᱥᱮ ᱵᱟᱝ ᱟᱹᱵᱤᱱ ᱴᱷᱮᱱ?
ᱦᱮᱸ ᱦᱩᱭᱩᱜ ᱜᱮᱭᱟ, ᱱᱚᱣᱟ ᱵᱚᱸᱜᱟ ᱟᱱ ᱢᱟᱦᱟ ᱢᱟᱱᱮ ᱫᱚᱥᱟᱨ ᱢᱟᱦᱟ ᱦᱤᱞᱳᱜ ᱾ ᱮᱱ ᱦᱤᱞᱳᱜ ᱜᱮᱢ ᱾
ᱡᱟᱨ ᱡᱮᱢᱚᱱ ᱡᱟᱦᱟᱸᱭ ᱡᱩᱫᱤ ᱥᱩᱠᱨᱤ ᱜᱚᱡᱽ ᱠᱚᱣᱟ ᱥᱩᱠᱨᱤ ᱡᱤᱞ ᱡᱩᱫᱤ ᱥᱩᱠᱨᱤ ᱯᱤᱴᱷᱟᱹ ᱥᱮ
ᱯᱳᱚᱞᱴᱨᱤ ᱥᱤᱢ ᱱᱚᱣᱟ ᱠᱩ ᱥᱮᱫᱤᱱ ᱵᱚᱸᱜᱟᱱ ᱦᱤᱞᱳᱜ ᱥᱮᱫᱤᱱ ᱜᱮ ᱯᱤᱴᱷᱟᱹ ᱠᱚ ᱤᱥᱤᱱ ᱠᱟᱛᱮᱫ ᱵᱚᱸᱜᱟ ᱵᱟᱲᱟ ᱠᱟᱛᱮᱫ ᱪᱚᱰᱚᱨ ᱵᱟᱲᱟ ᱠᱟᱛᱮᱫ ᱟᱫᱚ ᱡᱚᱢ ᱵᱟᱲᱟᱭᱼᱟ ᱟᱨ ᱥᱟᱠᱨᱟᱛ ᱢᱟ ᱚᱱᱟ ᱥᱟᱶ ᱛᱮᱜᱮ ᱥᱟᱠᱨᱟᱛ ᱨᱮᱦᱚᱸ ᱚᱱᱠᱟ ᱜᱮ ᱾
ᱦᱳᱭ ᱦᱳᱭ ᱦᱳᱭ ᱟᱫᱚ ᱜᱚᱢᱠᱮ ᱦᱮᱸ ᱟᱹᱞᱤᱧ ᱥᱮᱫ ᱫᱚ ᱦᱚᱸ ᱱᱟᱜ ᱧᱮᱞ ᱞᱮᱠᱷᱟᱱ ᱚᱱᱠᱟ ᱯᱚᱨᱚᱵᱽ ᱢᱟ ᱟᱹᱰᱤ ᱟᱭᱢᱟ ᱜᱮ ᱢᱮᱱᱟᱜ ᱟᱠᱟᱫ ᱛᱟᱵᱚᱱ ᱾
ᱦᱮᱸ ᱾
ᱟᱫᱚ ᱟᱹᱞᱤᱧ ᱥᱮᱫ ᱫᱚ ᱚᱱᱠᱟ ᱧᱮᱞ ᱞᱮᱠᱷᱟᱱ ᱥᱚᱦᱚᱨᱟᱭ ᱨᱮᱫᱚ ᱵᱟᱠᱚ ᱯᱤᱴᱷᱟᱹᱭ ᱜᱮᱭᱟ ᱾
ᱦᱮᱸ ᱾
ᱟᱫᱚ ᱯᱤᱴᱷᱟᱹ ᱚᱝᱠᱟ ᱢᱟᱱᱮ ᱥᱩᱱᱩᱢ ᱠᱚ ᱯᱤᱴᱷᱟᱹᱭᱟ ᱟᱱᱮ ᱜᱩᱲ ᱯᱤᱴᱷᱟᱹᱭ ᱟᱠᱚ ᱚᱱᱟᱜᱮ ᱠᱚ ᱯᱩᱡᱟᱹ ᱵᱟᱲᱟᱭᱟ ᱯᱩᱡᱟᱹ ᱯᱟᱥᱟᱭ ᱟᱠᱚ ᱪᱚᱰᱚᱨ ᱵᱟᱲᱟᱭ ᱟᱠᱚ ᱾ ᱵᱟᱠᱷᱟᱱ ᱚᱱᱠᱟ ᱡᱮᱞ ᱯᱤᱴᱷᱟᱹ ᱥᱮ ᱟᱨᱚ ᱟᱭᱢᱟ ᱯᱤᱴᱷᱟᱹ ᱚᱱᱟ ᱠᱚᱫᱚ ᱵᱟᱠᱚ ᱯᱤᱴᱷᱟᱹ ᱵᱟᱲᱟᱭ ᱜᱮᱭᱟ ᱾
ᱦᱚ ᱾
ᱡᱟᱦᱟᱸ ᱫᱚ ᱟᱵᱚ ᱫᱚ ᱥᱟᱠᱨᱟᱛ ᱥᱮ ᱟᱨ ᱚᱱᱮ ᱨᱩᱰᱟᱹ ᱾
ᱦᱮᱸ ᱾
ᱚᱱᱟ ᱵᱟᱨᱭᱟ ᱨᱮᱠᱚ ᱯᱤᱴᱷᱟᱹᱭ ᱜᱮᱭᱟ ᱵᱟᱠᱷᱟᱱ ᱫᱚ ᱟᱹᱞᱤᱧ ᱥᱮᱫ ᱫᱚ ᱵᱟᱠᱚ ᱯᱤᱴᱷᱟᱹᱭ ᱜᱮᱭᱟ ᱾
ᱚ ᱾ ᱥᱟᱠᱨᱟᱛ ᱨᱮ ᱟᱯᱮ ᱦᱮᱸ ᱾ ᱥᱟᱠᱨᱟᱛ ᱨᱮ ᱚᱱᱛᱮ ᱟᱯᱮ ᱤᱭᱟᱹ ᱚᱱᱟ ᱵᱮᱡᱷᱟ ᱛᱩᱧ ᱥᱮ ᱵᱮᱚᱡᱷᱟ ᱛᱩᱧ ᱠᱚ ᱞᱟᱹᱭᱟ ᱚᱱᱟ ᱦᱳᱭᱳᱜ ᱜᱮᱭᱟ?
ᱦᱮᱸ ᱦᱮᱸ ᱥᱟᱠᱨᱟᱛ ᱨᱮᱫᱚ ᱱᱟᱜ ᱠᱷᱟᱱ ᱵᱚᱡᱷᱟ ᱛᱩᱧ ᱠᱚᱫᱚ ᱦᱳᱭ ᱜᱮᱭᱚᱜ ᱾
ᱦᱮᱸ ᱾
ᱡᱟᱦᱟᱸ ᱫᱚ ᱚᱱᱮ ᱡᱮᱫᱤᱱ ᱵᱚ ᱛᱳᱯᱳ ᱨᱟᱠᱟᱵ ᱠᱟᱱᱟ ᱥᱮ ᱾
ᱦᱮᱸ ᱦᱮᱸ ᱾
ᱩᱱ ᱦᱤᱞᱳᱜ ᱜᱮ ᱱᱟᱜ ᱠᱷᱟᱱ ᱚᱱᱟ ᱵᱚᱡᱷᱟ ᱛᱩᱧ ᱫᱚ ᱦᱳᱭᱳᱜ ᱜᱮᱭᱟ ᱾
ᱦᱩᱸ ᱾
ᱟᱹᱵᱤᱱ ᱥᱮᱫ ᱦᱳᱭ ᱵᱟᱲᱟᱜ ᱜᱮᱭᱟ?
ᱦᱮᱸ ᱦᱳᱭᱳᱜ ᱜᱮᱭᱟ ᱾ ᱠᱩᱞᱦᱤ ᱢᱩᱪᱟᱹᱫᱽ ᱨᱮ ᱟᱞᱮ ᱦᱮᱸ ᱠᱩᱞᱦᱤ ᱢᱩᱪᱟᱹᱫᱽ ᱨᱮᱜᱮ ᱱᱚᱱ ᱛᱮᱜᱮ ᱾
ᱦᱩᱸ ᱾ ᱠᱩᱞᱦᱤ ᱢᱩᱪᱟᱹᱫᱽ ᱨᱮ ᱦᱳᱭᱳᱜ ᱟᱥᱮ ᱟᱫᱚ ᱚᱱᱟᱫᱚ ᱟ. ᱞᱤᱧ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱛᱚ ᱟᱹᱞᱤᱧ ᱥᱮᱫ ᱟᱹᱞᱤᱧ ᱴᱷᱮᱱ ᱫᱚ ᱢᱟᱱᱮ ᱢᱤᱫᱴᱮᱱ ᱚᱱᱠᱟ ᱟᱹᱰᱤ ᱟᱭᱢᱟ ᱞᱮᱠᱟᱱ ᱟᱹᱰᱤ ᱞᱟᱹᱴᱩ ᱛᱮ ᱡᱟᱭᱜᱟ ᱢᱮᱱᱟᱜ ᱟᱠᱟᱫᱟ ᱾ ᱜᱚᱰᱟ ᱞᱮᱠᱟ ᱟᱨ ᱾ ᱟᱫᱚ ᱚᱸᱰᱮ ᱜᱮ ᱱᱟᱜ ᱠᱷᱟᱱ ᱩᱱ ᱠᱚ ᱵᱚᱡᱷᱟ ᱠᱚᱠᱚ ᱵᱤᱫ ᱛᱟᱞᱮᱭᱟ ᱚᱸᱰᱮ ᱾ ᱚᱸᱰᱮᱜᱮ ᱵᱚᱡᱷᱟ ᱾
ᱚ ᱦᱮᱸ ᱦᱮᱸ ᱾
ᱛᱟᱦᱚᱞᱮ ᱟᱹᱵᱤᱱ ᱥᱮᱫ ᱢᱟ ᱚᱱᱠᱟ ᱵᱚᱡᱷᱟ ᱛᱩᱧ ᱦᱳᱭᱳᱜ ᱜᱮᱭᱟ ᱛᱟᱦᱚᱞᱮ ᱚᱱᱟ ᱥᱤᱨᱯᱟᱹ ᱠᱚᱠᱚ ᱛᱟᱦᱮᱱ ᱜᱮᱭᱟ ᱥᱮ ᱵᱟᱝ ᱵᱚᱡᱷᱟ ᱛᱩᱧ ᱨᱮᱱᱟᱜ ᱾
ᱟᱫᱚ ᱚᱱᱠᱟ ᱵᱷᱟᱵᱮ ᱫᱚ ᱵᱟᱝ ᱢᱟᱱᱟᱣ ᱦᱳᱭᱳᱜᱼᱟ ᱥᱤᱨᱯᱟᱹ ᱢᱮᱱ ᱛᱮᱫᱚ ᱩᱱᱠᱩ ᱡᱟᱦᱟᱸᱭ ᱜᱮ ᱦᱟᱸ ᱾ ᱯᱳᱭᱞᱳ ᱫᱚ ᱦᱟᱸᱜ ᱟᱜᱼᱥᱟᱨ ᱛᱮ ᱦᱟᱸᱜ ᱡᱩᱫᱤ ᱡᱟᱦᱟᱸᱭ ᱠᱚ ᱚᱱᱟ ᱛᱩᱧ ᱵᱟᱡᱟᱣ ᱜᱚᱫᱟ ᱠᱚ ᱾ ᱩᱱᱠᱩ ᱡᱩᱫᱤ ᱠᱚ ᱡᱟᱦᱟᱸᱭ ᱠᱚ ᱛᱩᱧ ᱵᱟᱡᱟᱣᱟ ᱛᱟᱦᱚᱞᱮ ᱠᱷᱟᱱ ᱫᱚ ᱩᱱᱤ ᱠᱷᱟᱹᱞᱤ ᱜᱷᱚᱲᱟ ᱠᱟᱛᱮᱜ ᱾ ᱚᱱᱛᱮ ᱤᱭᱟᱹ ᱠᱚ ᱤᱫᱤᱭᱮᱭᱟ ᱩᱱᱤ ᱱᱟᱭᱠᱮ ᱚᱲᱟᱜ ᱚᱸᱰᱮ ᱜᱮ ᱟᱫᱚ ᱚᱱᱟᱼᱼ ᱡᱟᱦᱟᱸ ᱦᱟᱺᱰᱤ ᱠᱚᱠᱚ ᱮᱢᱟ ᱠᱚ ᱚᱸᱰᱮ ᱫᱚ ᱦᱟᱺᱰᱤ ᱧᱟᱢᱟᱭ, ᱚᱱᱠᱟ ᱠᱷᱟᱹᱡᱟᱹᱲᱤ ᱤᱭᱟᱹ ᱠᱚ ᱟᱨ ᱚᱱᱠᱟ ᱵᱷᱟᱵᱮ ᱫᱚ ᱥᱤᱨᱯᱟᱹ ᱫᱚ ᱵᱟᱝᱼᱼ ᱥᱮ ᱟᱯᱮ ᱥᱮᱫ ᱫᱚ ᱪᱮᱫ ᱞᱮᱠᱟ ᱟᱨᱚ ᱮᱴᱟᱜ ᱥᱤᱨᱯᱟᱹ ᱠᱚᱠᱚ ᱮᱢᱟ ᱠᱚᱣᱟ?
ᱵᱟ ᱵᱟᱝ ᱟᱹᱞᱤᱧ ᱥᱮᱫ ᱫᱚ ᱵᱟ ᱵᱟᱝ ᱟᱹᱞᱤᱧ ᱥᱮᱫ ᱦᱚᱸ ᱚᱱᱮ ᱟᱵᱮᱱ ᱵᱤᱱ ᱞᱟᱹᱭᱭᱟ ᱪᱮᱫ ᱞᱮᱠᱟ ᱜᱮᱼᱼ
ᱦᱮᱸ
ᱟᱹᱵᱤᱱ ᱫᱚᱵᱤᱱ ᱞᱟᱹᱭ ᱠᱮᱫᱟ ᱫᱚ ᱱᱟᱭᱠᱮ ᱦᱚᱲᱟᱜ ᱟᱨ ᱟᱞᱮ ᱥᱮᱫ ᱫᱚ ᱱᱟᱜ ᱠᱷᱟᱱ ᱡᱟᱦᱟᱸᱭ ᱛᱩᱧ ᱵᱟᱡᱟᱣᱟᱭ᱾
ᱦᱮᱸ
ᱩᱱᱤ ᱫᱚ ᱚᱸᱰᱮ ᱜᱮ ᱜᱷᱳᱚᱲᱟ ᱠᱟᱛᱮᱮᱫ ᱢᱟᱺᱡᱷᱤ ᱭᱟᱜ ᱚᱲᱟᱜ ᱠᱚ ᱤᱫᱤᱭᱮᱭᱟ᱾
ᱚᱻ
ᱢᱟᱡᱷᱤ ᱭᱟᱜ ᱚᱲᱟᱜ ᱤᱫᱤ ᱠᱟᱛᱮᱜ ᱢᱤᱫᱴᱟᱱ ᱫᱷᱩᱛᱤ ᱠᱚ ᱮᱢᱟᱭᱟ ᱟᱨ ᱚᱱᱟ ᱠᱷ ᱦᱰᱤ ᱠᱚᱼᱼ ᱠᱩ ᱡᱟᱦᱟᱸᱟ ᱠᱚ ᱫᱚᱦᱚᱭᱟ ᱟᱨ ᱩᱱᱠᱩ ᱠᱚ ᱢᱟᱱᱮ ᱠᱚ ᱚᱱᱟ ᱵᱚᱡᱷᱟ ᱛᱚᱡᱷᱟ ᱨᱮᱱᱟᱜ ᱠᱚ ᱰᱩᱸᱵᱳᱩᱜ ᱠᱟᱜᱼᱟ᱾
ᱦᱮᱸ ᱦᱮᱸ
ᱚᱱᱟ ᱠᱚ ᱜᱮ ᱢᱟᱱᱮ ᱡᱷᱚᱛᱚ ᱦᱚᱲ ᱠᱚ ᱮᱢᱟ ᱠᱚᱣᱟ᱾
ᱦᱮᱸ ᱦᱮᱸ
ᱡᱟᱦᱟᱸᱭ ᱠᱚ ᱩᱱᱤ ᱢᱟᱺᱡᱷᱤᱭᱟᱜ ᱚᱲᱟᱜ ᱠᱚ ᱪᱟᱞᱟᱜᱼᱟ᱾
ᱚ ᱦᱮᱸ ᱢᱟᱺᱡᱷᱤᱭᱟᱜ ᱚᱲᱟᱜ ᱜᱮᱠᱚ ᱤᱫᱤ ᱚᱱᱟᱦᱟᱜ ᱟᱫᱚ ᱱᱟᱭ ᱯᱮ ᱦᱚᱲᱟᱜ ᱞᱟᱹᱭ ᱠᱮᱫᱼᱟᱤᱧ᱾
ᱚᱸ ᱦᱳᱭ ᱦᱳᱭ ᱦᱳᱭ᱾
ᱦᱮᱸ᱾
ᱟᱫᱚ ᱩᱱᱟᱹᱜ ᱡᱟᱹᱥᱛᱤ ᱛᱚ ᱟᱹᱞᱤᱧ ᱦᱚᱸ ᱵᱟᱹᱞᱤᱧ ᱵᱟᱲᱟᱭ ᱟᱠᱟᱫᱟ, ᱟᱹᱞᱤᱧ ᱦᱚᱸ᱾
ᱦᱮᱸ ᱦᱮᱸ᱾
ᱠᱷᱟᱞᱤᱧ ᱧᱮᱞ ᱵᱟᱲᱟ ᱟᱠᱟᱫ ᱠᱚᱣᱟ᱾
ᱚ ᱟᱪᱪᱷᱟ᱾
ᱞᱤᱭ ᱫᱟᱞᱤᱧ ᱜᱚᱢᱠᱮ ᱦᱮᱸ ᱛᱚ ᱚᱠᱛᱚ ᱢᱟᱦ ᱛᱚ ᱦᱚᱭ ᱦᱤᱡᱩᱜ ᱠᱟᱱ᱾
ᱦᱳᱭ ᱦᱳᱭ ᱦᱳᱭ᱾ ᱴᱷᱤᱠᱜᱮᱭᱟ ᱢᱟ ᱛᱟᱦᱞᱮ ᱟᱨᱦᱚ ᱯᱚᱨᱮᱛᱮ ᱧᱟᱯᱟᱢ ᱤᱭᱟᱹ ᱨᱚᱯᱚᱲ ᱦᱩᱭᱩᱜᱼᱟ, ᱦᱮᱸ᱾
ᱟᱹᱞᱤᱧ ᱢᱟ ᱟᱹᱵᱤᱱ ᱥᱟᱶᱛᱮ ᱜᱚᱞᱯᱷᱚ ᱠᱟᱛᱮᱫ, ᱟᱹᱰᱤ ᱢᱚᱸᱡᱽ ᱜᱮᱞᱤᱧ ᱵᱩᱡᱷᱟᱹᱣ ᱠᱮᱫᱟ᱾
ᱦᱮᱸ, ᱟᱹᱞᱤᱧ ᱦᱚᱸ ᱟᱹᱰᱤ ᱨᱟᱹᱥᱠᱟᱹ ᱞᱤᱧ ᱟᱹᱭᱠᱟᱹᱣ ᱠᱮᱫᱟ᱾